ᱤᱧᱟᱜ ᱨᱚᱲ ᱴᱷᱤᱠ ᱴᱷᱟᱠ ᱟᱸᱡᱚᱢ ᱧᱟᱢᱚᱜ ᱠᱟᱱᱟ
ᱦᱳᱭ ᱟᱸᱡᱚᱢ ᱧᱟᱢᱚᱜ ᱠᱟᱱᱟ
ᱦᱮᱞᱳ
ᱦᱮᱸ ᱟᱸᱡᱚᱢ ᱧᱟᱢᱚᱜ ᱠᱟᱱᱟ
ᱦᱮᱸ ᱨᱚᱲ ᱠᱩᱪᱚ ᱦᱟᱜ ᱠᱷᱟᱱ ᱟᱹᱰᱤ ᱵᱷᱤᱛᱤᱨ ᱨᱮ ᱟᱸᱡᱚᱢ ᱧᱟᱢᱚᱜ ᱠᱟᱱᱟ ᱦᱮᱸᱥᱮ
ᱚᱻᱤᱧ ᱴᱷᱮᱱ ᱫᱚ ᱴᱷᱤᱠ ᱜᱮ ᱟᱸᱡᱚᱢᱚᱜ ᱠᱟᱱᱟ ᱛᱚ
ᱟᱻᱨᱚᱲ ᱫᱚ ᱵᱟᱝ ᱟᱸᱡᱚᱢ ᱧᱟᱢᱚᱜ ᱠᱟᱱ ᱛᱟᱢᱟ ᱟᱢᱟᱜ ᱚᱱᱛᱮ ᱠᱷᱚᱱ
ᱚᱻ ᱨᱚᱲ ᱫᱚᱧ ᱨᱚᱲ ᱠᱟᱱᱟ ᱛᱚ
ᱦᱳᱭ ᱨᱚᱲ ᱫᱚ ᱨᱚᱲ ᱠᱟᱱ ᱜᱮᱭᱟᱢ ᱛᱚᱵᱮ ᱟᱻᱨᱚᱲ ᱫᱚ ᱱᱟᱦᱟᱜ ᱟᱹᱰᱤ ᱵᱷᱤᱛᱤᱨ ᱨᱮ ᱟᱸᱡᱚᱢᱚᱜ ᱠᱟᱱᱟ ᱪᱤᱠᱟᱹᱛᱮᱪᱚᱝ ᱱᱟᱦᱟᱜ
ᱚᱻ ᱦᱳᱭ ᱛᱚ ᱵᱟᱠᱷᱟᱡ ᱡᱳᱨᱛᱮ ᱡᱳᱨᱛᱮ ᱛᱮᱜᱤᱧ ᱨᱚᱲ ᱠᱟᱱᱟ
ᱟᱪᱪᱷᱟ ᱱᱚᱣᱟ ᱛᱚ ᱱᱟᱦᱟᱜ ᱠᱷᱟᱱ ᱱᱚᱝᱠᱟ ᱫᱚ ᱚᱠᱚᱭ ᱵᱟᱲᱟᱭ ᱪᱚ ᱟᱫᱚ ᱨᱚᱲ ᱜᱮᱪᱚ ᱢᱚᱸᱡᱽ ᱛᱮ ᱵᱟᱝ ᱟᱸᱡᱚᱢ ᱧᱟᱢᱚᱜ ᱠᱟᱱ ᱛᱟᱢᱟ ᱦᱮᱸᱥᱮ
ᱦᱳᱭ ᱵᱟᱠᱷᱟᱱ ᱡᱳᱨ ᱫᱚ ᱡᱳᱨ ᱛᱮᱜᱮᱧ ᱨᱚᱲ ᱠᱟᱱᱟ
ᱦᱳᱭ ᱟᱫᱚ ᱮ ᱴᱟᱣᱟᱨ ᱠᱩ ᱴᱷᱤᱠ ᱴᱷᱟᱠ ᱛᱤᱱᱟᱹᱜ ᱜᱟᱱᱮ ᱧᱟᱢ ᱮᱫᱟ ᱥᱮ ᱵᱟᱝ ᱱᱟᱦᱟᱜ ᱱᱚᱣᱟ ᱜᱤ ᱵᱟᱝ ᱤᱧ ᱞᱟᱹᱭ ᱫᱟᱲᱮᱭᱟᱜ ᱠᱟᱱᱟ ᱟᱫᱚ ᱴᱟᱣᱟᱨ ᱠᱚ ᱢᱮᱱᱟᱜ ᱜᱮᱭᱟ
ᱦᱳᱭ ᱢᱮᱱᱟᱜ ᱫᱚ ᱢᱮᱱᱟᱜ ᱜᱮᱭᱟ
ᱟᱫᱚ ᱪᱤᱠᱟᱹᱛᱮᱪᱚ ᱛᱟᱦᱚᱞᱮ ᱨᱚᱲ ᱜᱮᱪᱚ ᱵᱟᱝ ᱟᱸᱡᱚᱢ ᱧᱟᱢᱚᱜ ᱠᱟᱱᱟ
ᱚᱸ
ᱮᱸ ᱚᱱᱟ ᱥᱟᱹᱩᱱ ᱠᱟᱹᱴᱤᱡ ᱵᱟᱹᱲᱛᱤᱣᱟᱛᱟᱢ ᱥᱮ
ᱟᱪᱪᱷᱟᱧ ᱵᱟᱹᱲᱛᱤᱭᱟᱹᱛᱤᱧ ᱠᱟᱱᱟ ᱵᱟᱹᱲᱛᱤ ᱠᱟᱫᱤᱧ ᱥᱟᱦᱩᱱ ᱫᱚ
ᱟᱪᱪᱷᱟ ᱢᱳᱵᱟᱭᱤᱞ ᱥᱩᱨ ᱨᱮᱜᱮᱢ ᱨᱚᱲ ᱠᱟᱱᱟ ᱥᱮ ᱥᱟᱺᱜᱤᱧ ᱧᱚᱜ ᱨᱮᱜᱤ
ᱢᱳᱵᱟᱭᱤᱞ ᱥᱩᱨ ᱨᱮᱜᱤᱧ ᱨᱚᱲ ᱠᱟᱱᱟ
ᱪᱤᱠᱟᱹᱛᱮ ᱵᱟᱝ ᱟᱸᱡᱚᱢ ᱧᱟᱢᱚᱜ ᱠᱟᱱᱟ ᱛᱟᱦᱚᱞᱮ ᱨᱚᱲ ᱫᱚ
ᱚᱱᱟᱫᱚ ᱵᱟᱹᱧ ᱞᱟᱹᱭ ᱫᱟᱲᱮᱭᱟᱜ ᱠᱟᱱᱟ ᱪᱮᱫᱟᱜ ᱵᱟᱝ ᱟᱸᱡᱚᱢᱚᱜ ᱠᱟᱱᱟ ᱵᱟᱠᱷᱟᱡ ᱤᱧ ᱫᱩᱧ ᱟᱸᱡᱚᱢᱮᱫᱼᱟ ᱛᱚ ᱵᱷᱟᱜᱮ ᱞᱮᱠᱟ ᱜᱮ